ᱜᱚᱢᱠᱮ
ᱦᱮᱸ ᱡᱚᱦᱟᱨ ᱡᱚᱦᱟᱨ ᱜᱚᱝᱠᱮ ᱛᱟᱦᱚᱞᱮ ᱪᱮᱫ ᱞᱮᱠᱟ ᱪᱮᱫ ᱠᱚ ᱪᱤᱠᱟᱹ ᱵᱟᱲᱟ ᱦᱩᱭᱩᱜ ᱠᱟᱱᱟ?
ᱪᱤᱠᱟᱹ ᱫᱚ ᱜᱚᱢᱠᱮ ᱱᱚᱜᱼᱚᱭ ᱱᱤᱛᱚᱜ ᱫᱚ ᱟᱯᱟᱛᱛᱚ ᱚᱲᱟᱜ ᱠᱚᱨᱮᱜ ᱜᱮ ᱢᱮᱱᱟᱜ ᱞᱤᱧᱟᱹ ᱛᱟᱦᱚᱞᱮ ᱟᱵᱮᱱ ᱡᱟᱦᱱᱟᱜ ᱴᱚᱯᱤᱠ ᱠᱚ ᱟᱵᱤᱱ ᱵᱮ ᱟᱹᱜᱩ ᱥᱚᱫᱚᱨ ᱵᱮᱱ
ᱴᱨᱟᱯᱷᱤᱠ ᱫᱚ ᱟᱹᱞᱤᱧ ᱱᱚᱣᱟ ᱟᱵᱚ ᱡᱟᱦᱟᱸ ᱡᱟᱦᱟᱸ ᱟᱵᱚ ᱱᱚᱣᱟ ᱱᱚᱜᱼᱚᱭ ᱡᱮ ᱪᱟᱥᱮᱨ ᱫᱤᱱ ᱥᱮᱴᱮᱨᱚᱜ ᱠᱟᱱ ᱛᱟᱵᱚᱱᱟ ᱱᱚᱜᱼᱚ ᱱᱟ ᱪᱟᱥ ᱵᱟᱨᱮ ᱛᱮᱜᱮ ᱠᱟᱹᱴᱤᱡ ᱟᱵᱮᱱ ᱴᱷᱮᱱ ᱢᱟᱱᱮ ᱠᱩᱠᱞᱤ ᱞᱤᱧ ᱫᱚᱦᱚᱭᱮᱫᱟ ᱟᱨ ᱪᱮᱫ
ᱦᱳᱭ ᱚᱠᱟ ᱞᱮᱠᱟᱱᱟᱜ ᱠᱩᱠᱞᱤ ᱠᱟᱹᱴᱤᱡ ᱯᱷᱩᱴᱟᱹᱣ ᱥᱺᱦᱤᱡ ᱞᱟᱹᱭ ᱵᱮᱱ?
ᱢᱮᱱᱫᱚ ᱱᱚᱜᱼᱚᱭ ᱱᱚᱜᱼᱚ ᱱᱟ ᱡᱟᱦᱟᱸ ᱢᱤᱫᱴᱤᱡ ᱦᱩᱲᱩ ᱫᱟᱞ ᱢᱮᱹᱥᱤᱱ ᱩᱰᱩᱠ ᱟᱠᱟᱱ ᱫᱚ ᱚᱱᱟ ᱟᱵᱮᱱ ᱢᱟᱱᱮ ᱛᱤᱱᱟᱹᱜᱴᱟ ᱵᱷᱟᱹᱜᱤ ᱵᱮᱱ ᱢᱚᱱᱮᱭᱟ ᱥᱮ ᱛᱤᱱᱟᱹᱜᱴᱟ ᱢᱟᱱᱮ ᱠᱷᱟᱨᱟᱯ ᱵᱮᱱ ᱢᱚᱱᱮᱭᱟ ᱚᱱᱮ ᱚᱱᱟ ᱟᱹᱞᱤᱧ ᱠᱟᱹᱴᱤᱡ ᱞᱟᱹᱭ ᱥᱚᱫᱚᱨ ᱟᱹᱞᱤᱧ ᱵᱮᱱ
ᱟᱹᱰᱤ ᱡᱚᱛᱷᱟᱛ ᱠᱩᱠᱞᱤ ᱵᱮᱱ ᱫᱚᱦᱚ ᱠᱮᱫᱟ ᱜᱚᱢᱠᱮ
ᱱᱚᱣᱟ ᱠᱟᱛᱷᱟ ᱨᱮᱱᱟᱜ ᱛᱮᱞᱟ ᱫᱚᱞᱤᱧ ᱵᱟᱨᱯᱮ ᱠᱟᱛᱷᱟ ᱛᱮᱞᱤᱧ ᱞᱟᱹᱭᱮᱫᱼᱟ
ᱦᱮᱸ ᱢᱮᱱᱫᱚ ᱚᱱᱟ ᱫᱷᱟᱱ ᱡᱷᱟᱲᱟ ᱢᱮᱥᱤᱱ ᱦᱟᱸᱜ᱾
ᱦᱳᱭ ᱦᱳᱭ ᱦᱳᱭ ᱢᱤᱫ ᱦᱤᱥᱟᱹᱵ ᱛᱮᱵᱮᱱ ᱧᱮᱞ ᱞᱮᱠᱷᱟᱱ ᱟᱵᱚ ᱢᱟᱹᱱᱢᱤ ᱯᱚᱠᱠᱷᱮᱫᱚ ᱟᱹᱰᱤ ᱥᱚᱦᱚᱡᱽ ᱥᱮ ᱟᱹᱰᱤ ᱥᱩᱠᱛᱮ ᱠᱟᱹᱢᱤᱜᱼᱟ ᱱᱚᱣᱟ ᱫᱚ ᱩᱱᱟᱹᱜ ᱠᱷᱟᱴᱟᱣ ᱵᱟᱝ ᱦᱩᱭᱩᱜᱼᱟ ᱠᱚᱢ ᱠᱷᱟᱴᱟᱣ ᱛᱮᱵᱚᱱ ᱠᱟᱹᱢᱤ ᱦᱚᱨᱟ ᱫᱟᱲᱮᱭᱟᱜᱼᱟ ᱟᱨ ᱡᱟᱦᱟᱸ ᱯᱟᱹᱦᱤᱞ ᱫᱚ ᱦᱩᱲᱩ ᱛᱚᱞ ᱢᱮ ᱟᱹᱜᱩᱭ ᱢᱮ᱾ ᱚᱲᱟᱜ ᱨᱮ ᱚᱱᱟ ᱯᱟᱴᱟᱨᱮ ᱫᱟᱞᱢᱮ ᱚᱱᱟ ᱛᱮᱫᱚ ᱠᱟᱹᱴᱤᱡ ᱟᱹᱰᱤ ᱢᱟᱱᱮ ᱥᱚᱢᱚᱭ ᱟᱹᱰᱤᱜᱟᱱ ᱞᱟᱜᱟᱜᱼᱟ ᱚᱱᱟ ᱫᱚ ᱢᱮᱱᱠᱷᱟᱱ ᱱᱤᱭᱟᱹ ᱨᱮᱱᱟᱜ ᱦᱚᱸ ᱟᱹᱰᱤ ᱵᱟᱹᱲᱤᱡ ᱚᱨᱥᱚᱝ ᱦᱚᱸ ᱢᱮᱱᱟᱜᱼᱟ ᱡᱟᱦᱟᱸ ᱵᱚᱱ ᱫᱟᱞ
ᱛᱤᱛᱮ ᱚᱱᱟ ᱫᱚ ᱵᱩᱥᱩᱵ ᱡᱟᱦᱟᱸ ᱟᱹᱴᱤ ᱵᱩᱥᱩᱵ ᱵᱚᱱ ᱧᱟᱢᱟ ᱰᱟᱝᱨᱤ ᱠᱟᱰᱟ ᱠᱚᱵᱚᱱ ᱠᱷᱟᱣᱟᱣ ᱠᱚᱣᱟ᱾ ᱩᱱᱠᱩ ᱠᱚ ᱟᱹᱰᱤ ᱩᱯᱚᱡᱩᱠᱛᱚ ᱯᱨᱚᱯᱷᱤᱴ ᱟᱵᱚ ᱵᱚᱱ ᱧᱟᱢ ᱠᱮᱭᱟ ᱢᱮᱱᱠᱷᱟᱱ ᱡᱟᱦᱟᱸ ᱢᱮᱥᱤᱱ ᱛᱮᱵᱚᱱ ᱫᱟᱜ ᱞᱮᱫ ᱡᱟᱦᱟᱸ ᱴᱮᱠᱼᱼ ᱴᱮᱠᱴᱟᱨ ᱤᱭᱟᱹᱛᱮ ᱚᱱᱟ ᱛᱮᱫᱚ ᱵᱩᱥᱩᱵ ᱟᱹᱰᱤᱜᱟᱱ ᱵᱮᱠᱟᱨᱚᱜ ᱠᱟᱱᱟ᱾
ᱟᱨ ᱮᱢᱚᱱ ᱮᱢᱚᱱ ᱡᱟᱭᱜᱟ ᱠᱚᱨᱮᱞᱤᱤᱧ ᱧᱮᱞᱮᱫᱼᱟ ᱚᱱᱟ ᱵᱮᱠᱟᱨ ᱵᱩᱥᱩᱵ ᱟᱨᱚ ᱥᱮᱸᱜᱮᱞ ᱠᱚ ᱫᱷᱚᱨᱟᱣᱟᱜ ᱠᱟᱱᱟ ᱚᱱᱟ ᱫᱚ ᱛᱚ ᱟᱹᱞᱤᱧ ᱛᱚᱨᱚ ᱠᱷᱚᱱ ᱫᱚ ᱮᱠᱫᱚᱢ ᱩᱪᱤᱛ ᱫᱚ ᱵᱟᱹᱞᱤᱧ ᱢᱚᱱᱮᱭᱟ᱾
ᱦᱮᱸ ᱜᱚᱢᱠᱮ ᱛᱟᱦᱚᱞᱮ ᱚᱱᱟ ᱛᱞᱟᱨᱮ ᱟᱨ ᱢᱤᱫᱴᱤᱡ ᱞᱤᱧ ᱞᱟᱹᱭᱟᱜ ᱠᱟᱱᱟ ᱢᱟᱱᱮ ᱟᱨᱚ ᱱᱚᱝᱠᱟ ᱟᱸᱡᱚᱢᱚᱜ ᱠᱟᱱᱟ ᱥᱮ ᱪᱮᱫ ᱵᱟᱝ ᱢᱮᱱᱛᱮ ᱡᱟᱦᱟᱸ ᱚᱱᱮ ᱦᱳᱲᱳ ᱫᱟᱞ ᱢᱮᱥᱤᱱ ᱠᱷᱮᱛ ᱨᱮᱜᱮ ᱫᱟᱞᱚᱜ ᱠᱟᱱ ᱫᱚ ᱚᱸᱰᱮ ᱟᱸᱡᱚᱢᱚᱜ ᱠᱟᱱᱟ ᱡᱮ ᱟᱹᱥᱱ ᱜᱟᱱ ᱦᱩᱲᱩ ᱚᱸᱰᱮ ᱵᱮᱠᱟᱨᱚᱜ ᱠᱟᱱ ᱛᱟᱵᱚᱱᱟ᱾ ᱟᱵᱮᱱ ᱚᱱᱟ ᱱᱤᱭᱮ ᱟᱨ ᱠᱟᱹᱴᱤᱡ ᱞᱟᱹᱭᱟᱜ ᱵᱮᱱ᱾
ᱮᱠᱫᱚᱢ ᱮᱠᱫᱚᱢ
ᱧᱮᱞ ᱵᱮᱱ ᱜᱚᱝᱠᱮ ᱟᱨᱟᱢ ᱡᱩᱫᱤ ᱵᱮᱱ ᱠᱷᱚᱡᱚᱜᱼᱟ ᱛᱟᱦᱚᱞᱮ ᱠᱤᱪᱷᱩ ᱠᱷᱚᱛᱤ ᱫᱚ ᱥᱤᱠᱟᱹᱨ ᱞᱟᱜᱟᱣ ᱵᱮᱱ ᱜᱮᱭᱟ ᱟᱨᱟᱢ ᱵᱮᱱ ᱯᱟᱸᱡᱟᱭ ᱠᱷᱟᱡ ᱫᱚ ᱡᱟᱦᱟᱱᱟᱜ ᱵᱟᱝ ᱡᱟᱦᱟᱱᱟᱜ ᱫᱚ ᱠᱷᱚᱛᱤ ᱫᱚ ᱦᱩᱭᱩᱜ ᱜᱮᱭᱟ ᱢᱮᱱᱠᱷᱟᱱ ᱚᱱᱟ ᱜᱮᱛᱚ ᱵᱟᱵᱚᱱ ᱵᱩᱡᱷᱟᱹᱣ ᱫᱟᱲᱮᱭᱟᱜ ᱠᱟᱱᱟ ᱟᱨᱟᱢ ᱯᱟᱸᱡᱟ ᱠᱷᱟᱹᱛᱤᱨ ᱟᱵᱚᱣᱟᱜ ᱢᱟᱱᱮ ᱟᱨᱡᱟᱣ ᱦᱩᱲᱩ ᱠᱟᱹᱴᱤᱡ ᱵᱚᱱ ᱵᱮᱠᱟᱨ ᱦᱚᱪᱚᱭᱮᱫᱼᱟ᱾ ᱠᱷᱚᱛᱤ ᱢᱟ ᱟᱹᱰᱤ ᱜᱟᱱ ᱜᱮ ᱦᱤᱨᱤᱡ ᱯᱟᱹᱥᱤᱨ ᱜᱚᱫᱚᱜ ᱜᱮᱭᱟ᱾ ᱮᱢᱚᱱ ᱮᱢᱚᱱ ᱦᱚᱸ ᱧᱮᱞ ᱦᱩᱭ ᱠᱟᱱᱟ ᱠᱩᱫᱷᱟᱹ ᱠᱩᱫᱷᱟᱹ ᱚᱱᱟ ᱵᱩᱥᱩᱵ ᱥᱟᱞᱟᱜ ᱦᱚᱸ ᱢᱮᱥᱟ ᱪᱟᱞᱟᱜᱼᱟ᱾ ᱵᱟᱹᱲᱛᱤ ᱦᱩᱲᱩ ᱚᱱᱟ ᱠᱚᱫᱚ ᱵᱟᱭ ᱧᱟᱢᱚᱜᱼᱟ᱾ ᱚᱱᱟ ᱠᱚᱜᱮ ᱧᱮᱞ ᱵᱟᱲᱟ ᱠᱟᱛᱮᱜ ᱦᱚᱸ ᱢᱚᱱᱮ ᱦᱩᱭᱩᱜ ᱠᱟᱱᱟ ᱡᱮ ᱯᱟᱹᱦᱤᱞ ᱦᱚᱸᱜᱮ ᱴᱷᱤᱠ ᱛᱟᱦᱮᱸ ᱠᱟᱱᱟ᱾ ᱡᱟᱦᱟᱸ ᱵᱚᱱ ᱜᱚᱜ ᱤᱫᱤ ᱥᱮ ᱰᱟᱝᱨᱟ ᱜᱟᱹᱰᱤ ᱠᱟᱛᱮ ᱚᱲᱟᱜ ᱵᱚᱱ ᱤᱫᱤᱭᱟ ᱚᱱᱟ ᱫᱚ ᱠᱷᱟᱹᱨᱟᱹᱭ ᱨᱮ ᱧᱩᱨᱩᱜᱼᱟ᱾ ᱚᱱᱟ ᱫᱚ ᱡᱚᱛᱚ ᱡᱚᱛᱚ ᱜᱮ ᱥᱚᱢᱯᱩᱨᱱᱚ
ᱥᱟᱶ ᱢᱟᱱᱮ ᱡᱚᱜᱟᱣ ᱡᱚᱛᱚᱱ ᱜᱟᱱᱚᱜᱼᱟ ᱢᱮᱱᱠᱷᱟᱱ ᱱᱚᱣᱟ ᱫᱚ ᱠᱷᱮᱛᱨᱮ ᱧᱩᱨᱩᱜ ᱠᱟᱱᱟ ᱥᱮ
ᱚᱱᱟ ᱫᱚ ᱵᱮᱠᱟᱨᱚᱜ ᱠᱟᱱᱟ᱾ ᱟᱨᱦᱚᱸ ᱚᱠᱟ ᱚᱠᱟ ᱥᱚᱢᱚᱭ ᱫᱚ ᱚᱱᱟ ᱵᱩᱥᱩᱵ ᱥᱟᱶᱛᱮᱦᱚᱸ ᱡᱟᱦᱟᱸ ᱯᱷᱩᱨᱠᱟᱹᱣ ᱩᱰᱩᱠᱚᱜ ᱫᱚ ᱚᱱᱟ ᱯᱷᱩᱨᱠᱟᱹᱣ ᱦᱚᱸ ᱠᱟᱱ ᱜᱮᱭᱟ ᱦᱩᱲᱩ ᱡᱟᱝᱛᱮᱫ ᱟᱵᱚ ᱪᱟᱹᱥᱤ ᱠᱚ ᱞᱟᱹᱜᱤᱫ ᱫᱚ ᱢᱤᱫᱴᱮᱱ ᱟᱹᱰᱤ ᱫᱩᱠ ᱠᱟᱱᱟᱱ ᱠᱷᱚᱵᱚᱨ ᱠᱟᱱ ᱜᱮᱭᱟ ᱱᱤᱭᱟᱹ ᱫᱚ
ᱟᱪᱪᱷᱟ ᱜᱚᱢᱠᱮ ᱟᱹᱞᱤᱧ ᱟᱨ ᱢᱤᱫᱴᱤᱡ ᱡᱤᱱᱤᱥ ᱞᱤᱧ ᱠᱩᱞᱤᱭᱮᱫ ᱵᱮᱤᱱᱟ ᱟᱨ ᱪᱮᱫ
ᱦᱳᱭ ᱞᱟᱹᱭᱵᱤᱱ
ᱟᱞᱮ ᱥᱮᱱ ᱢᱟ ᱱᱟᱦᱟᱜ ᱦᱩᱲᱩ ᱫᱟᱞ ᱠᱟᱛᱮᱫ ᱪᱮᱨᱦᱟ ᱥᱟᱺᱦᱤᱡ ᱚᱱᱟ ᱵᱩᱥᱩᱵ ᱟᱹᱴᱤ ᱢᱟᱱᱮ ᱢᱚᱴᱟ - ᱢᱚᱴᱟ ᱚᱱᱟ ᱢᱟᱱᱮ ᱪᱮᱫ ᱞᱧ ᱢᱮᱱᱟ ᱩᱧ ᱟᱨ ᱪᱮᱫ ᱡᱟᱦᱟᱸ ᱢᱟᱱᱮ ᱵᱚᱲ ᱞᱮᱠᱟ ᱟᱨ ᱪᱮᱫ ᱵᱚᱱ ᱵᱮᱱᱟᱣᱟ
ᱦᱳᱭ ᱦᱳᱭ
ᱚᱱᱮ ᱚᱱᱠᱟ ᱵᱮᱱᱟᱣ ᱠᱟᱛᱮᱫ ᱜᱮ ᱱᱟᱦᱟᱜ ᱟᱞᱮ ᱫᱚ ᱠᱷᱟᱹᱨᱟᱹᱭ ᱠᱚᱨᱮ ᱞᱮ ᱫᱚᱦᱚᱭᱟ ᱪᱮᱛᱟᱱ ᱨᱮ ᱫᱟᱞᱚᱵ ᱠᱟ ᱠᱟᱛᱮᱫ᱾ ᱟᱯᱮ ᱥᱮᱱ ᱫᱚ ᱜᱚᱢᱠᱮ? ᱢᱟᱱᱮ ᱪᱮᱫ ᱞᱮᱠᱟ ᱠᱟᱛᱮ ᱯᱮ ᱩᱸᱻ ᱦᱩᱲᱩ ᱫᱚᱯᱮ ᱫᱚᱦᱚᱭᱟ ᱟᱨ ᱪᱮᱫ ᱥᱮ ᱠᱤᱪᱷᱩ ᱡᱟᱭᱜᱟ ᱨᱮ ᱟᱸᱡᱚᱢ ᱦᱩᱭ ᱠᱟᱱᱟ ᱵᱟᱝ ᱢᱮᱱᱛᱮ ᱮᱸ ᱰᱷᱩᱞᱟᱹ ᱠᱚ ᱵᱮᱱᱟᱣ ᱠᱟᱛᱮ ᱚᱱᱟ ᱨᱮᱠᱚ ᱫᱚᱦᱚ ᱫᱚᱦᱚᱭᱟ ᱟᱫᱚ ᱟᱯᱮ ᱥᱮᱱ ᱫᱚ ᱪᱮᱫ ᱞᱮᱠᱟ ᱱᱟᱜ
ᱟᱹᱰᱤ ᱡᱚᱛᱷᱟᱛ ᱠᱟᱛᱷᱟ ᱵᱮᱱ ᱞᱟᱹᱭ ᱠᱮᱫ-ᱟ, ᱜᱚᱢᱠᱮ ᱢᱮᱱᱠᱷᱟᱱ ᱟᱹᱞᱤᱧ ᱟᱫᱚ ᱱᱚᱣᱟ ᱠᱟᱛᱷᱟ ᱫᱚ ᱟᱹᱞᱤᱧ ᱴᱷᱮᱱ ᱫᱚ ᱟᱹᱰᱤ ᱱᱟᱣᱟ ᱜᱮᱞᱤᱧ ᱟᱹᱭᱠᱟᱹᱣ ᱠᱮᱫ-ᱟ ᱱᱚᱶᱟ ᱵᱚᱲ ᱠᱟᱛᱷᱟ ᱫᱚ ᱟᱞᱮ ᱢᱟ ᱱᱚᱜᱼᱚᱱᱟ ᱰᱮᱞᱤ ᱵᱚᱱ ᱢᱮᱛᱟᱜ ᱠᱟᱱ ᱡᱟᱦᱟᱸ ᱵᱩᱨᱟᱹ ᱵᱩᱨᱟᱹ ᱠᱚᱨᱮ ᱜᱮᱞᱮ ᱫᱚᱦᱚᱭᱟ ᱢᱮᱱᱠᱷᱟᱱ ᱟᱵᱮᱱ ᱡᱟᱦᱟᱸ ᱠᱟᱛᱷᱟ ᱵᱮᱱ ᱞᱟᱹᱭ ᱨᱟᱠᱟᱵ ᱠᱮᱫ ᱱᱚᱜᱼ ᱚᱱᱟ ᱵᱚᱲ ᱥᱮ ᱚᱱᱟ ᱩᱧ ᱠᱟᱛᱮᱫ ᱚᱱᱟ ᱟᱸᱻ ᱵᱟᱨᱮᱛᱮ ᱠᱟᱹᱴᱤᱡ ᱟᱹᱞᱤᱧ ᱵᱟᱲᱟᱭ ᱥᱟᱱᱟᱭᱮᱫ ᱞᱤᱧᱟᱹ ᱟᱵᱮᱱ ᱴᱷᱮᱱ ᱠᱟᱹᱴᱤᱡ ᱚᱱᱟ ᱟᱸᱻᱟᱸᱻᱟᱸᱻ ᱵᱟᱨᱮᱛᱮ ᱠᱟᱹᱴᱤᱡ ᱞᱟᱹᱭᱻᱻ ᱞᱟᱹᱭ ᱠᱷᱟᱱᱡ ᱵᱮᱱ ᱟᱹᱰᱤᱜᱮ ᱱᱟᱯᱟᱭ ᱠᱚᱜᱼᱟ?
ᱢᱟᱱᱮ ᱟᱞᱮ ᱫᱚ ᱟᱞᱮ ᱥᱮᱱ ᱫᱚ ᱮᱢᱚᱱ ᱮᱠᱴᱟ ᱢᱟᱱᱮ ᱥᱤᱥᱴᱮᱢ ᱵᱮᱱᱟᱣ ᱟᱠᱟᱱᱟ ᱱᱚᱣᱟ ᱥᱤᱥᱴᱮᱢ ᱫᱚ ᱛᱤᱥ ᱦᱚᱸ ᱡᱟᱹᱱᱤᱡ ᱵᱟᱝ ᱦᱤᱲᱤᱧᱚᱜᱼᱟ᱾ ᱠᱟᱨᱚᱱ ᱟᱵᱚ ᱥᱟᱱᱛᱟᱲ ᱫᱚ ᱢᱚᱴᱟᱢᱩᱴᱤ ᱠᱤᱪᱷᱩ ᱰᱮᱵᱷᱞᱚᱵᱟᱱ ᱢᱮᱱᱟᱜ ᱵᱚᱱᱟ ᱠᱤᱪᱷᱩ ᱵᱮᱼ ᱰᱮᱵᱷᱞᱚᱵᱟᱱ ᱢᱮᱱᱟᱜ ᱵᱚᱱᱟ ᱛᱚ᱾
ᱦᱳᱭ
ᱢᱳᱴᱟᱢᱩᱴᱤ ᱟᱞᱮ ᱥᱮᱱ ᱫᱚ ᱱᱟ ᱦᱟᱸᱜ ᱩᱱᱟᱹᱜ ᱢᱳᱴᱟᱢᱩᱴᱤ ᱰᱮᱵᱷᱞᱚᱯ ᱦᱚᱲ ᱫᱚ ᱵᱟᱹᱱᱩᱜ ᱟᱠᱟᱫ ᱞᱮᱭᱟ ᱥᱟᱱᱛᱟᱲ ᱠᱚᱫᱚ᱾
ᱦᱳᱭ
ᱢᱟᱱᱮ ᱡᱟᱜᱮ ᱚᱱᱟ ᱴᱟᱠᱟ ᱯᱚᱭᱥᱟᱹ ᱩᱱᱟᱹᱜ ᱮᱠᱴᱟ ᱵᱟᱹᱱᱩᱜ ᱛᱟᱞᱮᱭᱟ ᱟᱨ ᱦᱩᱲᱩ ᱠᱚ ᱦᱚᱸ ᱩᱱᱟᱹᱜ ᱮᱠᱴᱟ ᱵᱟᱝ ᱦᱩᱭᱩᱜ ᱛᱟᱞᱮᱭᱟ ᱦᱮᱸ ᱛᱟᱦᱚᱞᱮ ᱡᱟᱜᱮ ᱦᱟᱲᱟᱢ ᱫᱩᱲᱩᱢ ᱥᱮ ᱵᱩᱰᱤᱜᱚ ᱫᱟᱹᱫᱩ ᱜᱚ ᱛᱮᱠᱚ ᱠᱚ ᱛᱟᱦᱮᱱᱟ᱾ ᱛᱟᱦᱮᱱᱟ ᱩᱱᱠᱩ ᱠᱚ ᱵᱩᱥᱩᱵ ᱞᱚᱦᱚᱫ ᱠᱟᱛᱮᱫ ᱪᱮᱨᱦᱟ ᱥᱟᱺᱦᱤᱡ ᱤᱫᱤᱤᱭᱟᱠᱚᱣᱟᱞᱮ ᱩᱱᱠᱩ ᱠᱚ ᱪᱮᱨᱦᱟ ᱥᱟᱺᱦᱤᱡ ᱢᱚᱴᱟ ᱥᱟᱺᱦᱤᱡ ᱩᱧ ᱠᱟᱛᱮᱫ ᱡᱟᱦᱟᱸ ᱫᱚ ᱵᱟᱪᱠᱚᱢ ᱵᱟᱵᱮᱨ ᱠᱚ ᱢᱮᱱᱟᱜ ᱠᱟᱱ ᱚᱱᱮ ᱚᱱᱠᱟᱟᱜ ᱜᱮ ᱩᱧ ᱟᱠᱚ ᱛᱚᱵᱮ ᱚᱱᱟ ᱫᱚ ᱢᱚᱴᱟᱢᱩᱴᱤ ᱟᱹᱰᱤ ᱢᱚᱴᱟ ᱧᱚᱜ ᱜᱮ ᱛᱟᱦᱮᱱᱟ ᱟᱨᱠᱤ ᱪᱮ ᱵᱟᱸᱪᱠᱚᱢ ᱵᱟᱵᱮᱨ ᱠᱷᱚᱱᱟᱜ ᱫᱚ ᱟᱹᱰᱤ ᱢᱟᱱᱮ ᱫᱤᱜᱩᱱ ᱞᱟᱹᱴᱩ ᱛᱟᱦᱮᱱᱟ
ᱟᱪᱪᱷᱟ ᱦᱳᱭᱛᱚ ᱢᱤᱫ ᱥᱟᱵ ᱜᱟᱱ ᱦᱳᱭᱛᱚ
ᱦᱩᱸ ᱦᱩᱸ
ᱟᱪᱪᱷᱟ
ᱚᱱᱮ ᱚᱱᱠᱟ ᱩᱧ ᱠᱟᱛᱮᱫ ᱪᱮᱨᱦᱟ ᱥᱟᱺᱦᱤᱡ ᱞᱟᱛᱟᱨ ᱨᱮ ᱟᱨᱚ ᱪᱟᱯᱲᱟ ᱵᱤᱸᱰᱟᱹ ᱵᱮᱱᱟᱣ ᱠᱟᱛᱮᱫ
ᱟᱪᱪᱷᱟ
ᱢᱮᱱᱫᱚ ᱚᱱᱮ ᱡᱟᱦᱟᱸ ᱚᱲᱟᱜ ᱠᱚᱨᱮ ᱡᱟᱹᱱᱤᱡ ᱟᱯᱮ ᱥᱮᱫ ᱦᱚᱸ ᱢᱮᱱᱟᱜ ᱜᱮᱭᱟ ᱡᱟᱦᱟᱸ ᱵᱩᱥᱩᱵ ᱨᱮᱱᱟᱜ ᱵᱮᱱᱟᱣ ᱠᱟᱛᱮᱫ ᱡᱟᱦᱟᱸ ᱫᱟᱠᱟ ᱴᱩᱠᱩᱡ ᱵᱚᱱ ᱫᱚᱦᱚᱭ ᱫᱚ ᱵᱤᱸᱰᱟᱹ ᱪᱮᱛᱟᱱ ᱨᱮ ᱦᱮᱸ ᱚᱱᱮ ᱚᱱᱠᱟᱜᱮ ᱞᱟᱹᱴᱩ ᱥᱟᱺᱦᱤᱡ ᱪᱟᱯᱲᱟ ᱥᱟᱺᱦᱤᱡ ᱵᱮᱱᱟᱣ ᱠᱟᱛᱮᱫ ᱪᱮᱨᱦᱟ ᱥᱟᱺᱦᱤᱡ ᱢᱟᱱᱮ ᱚᱱᱟ ᱚᱱᱟ ᱪᱮᱛᱟᱱ ᱨᱮ ᱩᱨᱤᱡ ᱥᱟᱺᱦᱤᱡ ᱵᱩᱬᱩ ᱨᱟᱠᱟᱵ ᱵᱩᱬᱩ ᱵᱩᱬᱩ ᱛᱮ ᱢᱟᱱᱮ ᱜᱳᱞ ᱜᱮ ᱞᱟᱛᱟᱨ ᱥᱮᱱ ᱫᱚ ᱦᱚᱭᱛᱚ ᱱᱤᱱᱦᱤᱡ ᱜᱮ ᱪᱮᱛᱟᱱ ᱥᱮᱫ ᱚᱥᱟᱨ ᱠᱟᱛᱮᱫ ᱟᱨᱚ ᱰᱚᱜᱽ ᱨᱮᱞᱮ ᱦᱚᱯᱚᱱ ᱧᱚᱜᱟ ᱦᱮᱸ ᱚᱱᱮ ᱚᱱᱠᱟᱛᱮᱫ ᱠᱟᱛᱮᱫ ᱟᱹᱰᱤ ᱩᱨᱤᱡ ᱥᱟᱺᱦᱤᱡ ᱞᱮ ᱵᱮᱱᱟᱣᱟ ᱟᱨ ᱵᱮᱱᱟᱣ ᱠᱟᱛᱮᱫ ᱥᱤᱲᱤ ᱵᱮᱱᱟᱣ ᱠᱟᱛᱮᱫ ᱚᱸᱰᱮ ᱪᱮᱨᱦᱟ ᱥᱟᱺᱦᱤᱡ ᱞᱮ ᱩ ᱵᱟ ᱦᱩᱲᱩ ᱡᱟᱦᱟᱸ ᱫᱟᱞ ᱟᱠᱟᱱ ᱦᱩᱲᱩ
ᱦᱳᱭ ᱟᱫᱚ ᱜᱚᱢᱠᱮ ᱦᱩᱲᱩ ᱫᱚ ᱵᱮᱫᱷᱟ ᱵᱮᱫᱷᱟ ᱛᱮᱯᱮ ᱨᱟᱠᱟᱵᱟ ᱥᱮ ᱦᱩᱲᱩ ᱫᱚ ᱯᱚᱨᱮ ᱛᱮᱯᱮ ᱩᱵᱟ ᱚᱱᱟ ᱫᱷᱟᱹᱨᱤᱡ ᱞᱤᱧ ᱵᱟᱲᱟᱭ ᱵᱩᱡᱷᱟᱹᱣᱮᱫ ᱞᱤᱧᱟ
ᱢᱟᱱᱮ ᱦᱚᱸ ᱠᱟᱹᱴᱤᱡ ᱱᱚᱛᱮ ᱫᱚ ᱵᱮᱫᱷᱟᱣ ᱵᱷᱮᱫᱷᱟᱣ ᱧᱚᱜ ᱛᱮᱜᱮᱞᱮ ᱨᱟᱠᱟᱵᱟ ᱞᱟᱛᱟᱨ ᱧᱚᱜ ᱫᱚ ᱟᱨ ᱡᱚᱠᱷᱚᱱ ᱜᱮ ᱪᱮᱛᱟᱱᱚᱜᱼᱟ ᱛᱚᱠᱷᱚᱱ ᱫᱚ ᱵᱮᱫᱷᱟᱣ ᱯᱩᱨᱟᱹᱣ ᱠᱟᱛᱮᱫ ᱥᱤᱲᱤ ᱞᱟᱜᱟᱣ ᱠᱟᱛᱮᱫ ᱞᱮ
ᱟᱪᱪᱷᱟ ᱟᱪᱪᱷᱟ ᱚᱱᱟᱜ ᱜᱮ ᱵᱟᱲᱟᱭ ᱥᱟᱱᱟᱭᱮᱫ ᱞᱤᱧᱟᱹ
ᱩ ᱡᱟᱦᱟᱸ ᱫᱚ ᱟᱞᱮ ᱥᱮᱱ ᱫᱚ ᱚᱱᱟᱚᱱᱮᱠᱴᱟ ᱠᱟᱴ ᱠᱚᱨᱮᱱᱟᱜ ᱥᱩᱵᱤᱫᱷᱟ ᱵᱟᱹᱱᱩᱜᱼᱟ ᱳᱭ ᱟᱨᱠᱤ ᱡᱮᱢᱚᱱ ᱛᱮᱢᱚᱱ ᱥᱤᱲᱤ ᱵᱮᱱᱟᱣ ᱠᱟᱛᱮᱫ ᱜᱮ ᱞᱮ ᱨᱟᱠᱟᱵᱟ ᱟᱨ ᱪᱮᱫ
ᱟᱪᱪᱷᱟ ᱟᱪᱪᱷᱟ
ᱛᱚᱵᱮ ᱚᱱᱮ ᱚᱱᱟ ᱟᱞᱮ ᱚᱱᱟ ᱚᱱᱮ ᱚᱱᱟ ᱡᱟᱦᱟᱸ ᱵᱩᱲᱩ ᱠᱟᱛᱮ ᱨᱟᱠᱟᱵ ᱠᱟᱛᱮ ᱦᱩᱲᱩ ᱡᱟᱦᱟᱸ ᱪᱮᱛᱟᱱ ᱨᱮᱞᱮ ᱡᱟᱦᱟᱸ ᱟᱞᱮ ᱪᱟᱣᱞᱤᱞᱮ ᱵᱮᱱᱟᱣᱟᱜ ᱠᱟᱱ ᱫᱚ ᱚᱸᱰᱮ ᱦᱚᱸ ᱟᱹᱰᱤ ᱪᱮᱦᱨᱟ ᱵᱩᱥᱩᱵ ᱛᱮᱞᱮ ᱫᱟᱞᱚᱵᱼᱟ ᱢᱟᱱᱮ ᱱᱩᱱᱟᱹᱜ ᱱᱟᱯᱟᱭ ᱧᱮᱞᱚᱜᱼᱟᱥᱮ ᱢᱟᱱᱮ ᱟᱹᱰᱤ ᱟᱹᱰᱤ ᱢᱟᱱᱮ ᱟᱹᱰᱤ ᱢᱟᱱᱮ ᱟᱹᱰᱤ ᱟᱹᱰᱤ ᱪᱮᱦᱨᱟ ᱧᱮᱞᱚᱜᱼᱟ ᱢᱟᱱᱮ ᱟᱹᱰᱤ ᱢᱟᱱᱮ ᱢᱮᱫ ᱯᱮᱨᱮᱡ ᱥᱮ ᱢᱚᱱᱮ ᱯᱮᱨᱮᱡ ᱢᱟᱱᱮ ᱩᱱᱟᱹᱜ ᱱᱟᱯᱟᱭ ᱧᱮᱞᱚᱜᱼᱟ
ᱟᱪᱪᱷᱟ ᱜᱚᱝᱠᱮ ᱱᱚᱣᱟ ᱡᱟᱦᱟᱸ ᱵᱩᱨᱩ ᱵᱮᱱ ᱞᱟᱹᱭᱮᱫ ᱫᱚ ᱱᱚᱣᱟ ᱫᱚ ᱵᱷᱤᱛᱟᱹᱨ ᱚᱲᱟᱜ ᱨᱮ ᱯᱮ ᱮ ᱞᱟᱜᱟᱣᱟ ᱥᱮ ᱨᱟᱪᱟ ᱠᱚᱨᱮ ᱥᱮ ᱚᱠᱟ ᱠᱚᱨᱮ ᱱᱚᱣᱟ ᱫᱚᱯᱮ ᱞᱟᱜᱟᱣᱟ
ᱵᱟᱝᱜᱮ ᱜᱚᱢᱠᱮ ᱟᱞᱮ ᱫᱚ ᱱᱚᱣᱟ ᱫᱚ ᱡᱟᱦᱟᱸᱨᱮ ᱢᱮᱱᱫᱚ ᱠᱷᱟᱹᱨᱟᱹᱭ ᱱᱟᱦᱟᱜ ᱡᱟᱦᱟᱸᱞᱮ ᱵᱮᱱᱟᱣ ᱟᱠᱟᱫ
ᱦᱳᱭ ᱦᱳᱭ
ᱟᱞᱮ ᱫᱚ ᱚᱸᱰᱮ ᱚᱸᱰᱮ ᱜᱮᱞᱮ ᱢᱟᱱᱮ ᱚᱸᱰᱮᱜᱮ ᱵᱮᱱᱟᱣ ᱠᱟᱛᱮᱫ ᱚᱸᱰᱮ ᱜᱮᱞᱮ ᱫᱚᱦᱚᱭᱟᱼᱟ ᱦᱮᱸ
ᱟᱨ ᱫᱟᱜ ᱡᱟᱹᱲᱤ ᱠᱚᱛᱮ ᱵᱟᱭ ᱠᱷᱟᱨᱟᱯᱚᱜᱼᱟ
ᱵᱟᱝ ᱜᱚᱝᱠᱮ ᱚᱱᱮ ᱛᱚ ᱚᱲᱟᱜ ᱡᱮᱢᱚᱱ ᱛᱮᱢᱚᱱ ᱪᱮᱛᱟᱱ ᱨᱮᱦᱚᱸ ᱞᱮ ᱫᱟᱞᱚᱵ ᱮᱫᱟ
ᱚᱱᱮ ᱠᱳᱱᱳ ᱠᱷᱟᱨᱟᱯᱚᱜ ᱨᱮᱱᱟᱜ ᱪᱟᱱᱥ ᱜᱮ ᱵᱟ
ᱵᱟᱹᱱᱩᱜᱼᱟ
ᱟᱪᱪᱷᱟ ᱟᱹᱰᱤ ᱡᱚᱛᱷᱟᱛ ᱠᱟᱛᱷᱟ ᱵᱮᱱ ᱞᱟᱹᱭ ᱠᱮᱫᱟ ᱜᱚᱝᱠᱮ ᱢᱮᱱᱠᱷᱟᱱ ᱟᱹᱞᱤᱧᱟᱜ ᱢᱮᱫ ᱛᱮᱫᱚ ᱵᱟᱟᱹᱞᱤᱧ ᱧᱮᱞ ᱟᱠᱟᱫᱼᱟ ᱱᱚᱜᱼᱚᱭ ᱟᱵᱮᱱ ᱴᱷᱮᱱ ᱜᱮᱞᱤᱧ ᱟᱸᱡᱚᱢ ᱠᱮᱜᱼᱟ ᱱᱤᱭᱟᱹ ᱠᱟᱛᱷᱟ ᱠᱚ ᱫᱚ
ᱦ ᱛᱟᱦᱚᱞᱮ ᱜᱚᱢᱠᱮ ᱟᱯᱮ ᱫᱚ ᱚᱱᱮ ᱵᱟᱝ ᱡᱚᱱᱮ ᱵᱮᱱ ᱞᱟᱹᱭ ᱠᱮᱫ ᱡᱮ ᱦᱮᱸ ᱵᱚᱨᱟᱨᱮ ᱟᱪᱪᱷᱟ ᱵᱚᱨᱟ ᱨᱮᱫᱚ ᱢᱟᱱᱮ ᱵᱚᱨᱟ ᱨᱮᱫᱚ ᱛᱤᱱᱟᱹᱜ ᱜᱟᱱ ᱦᱩᱲᱩ ᱥᱟᱦᱚᱜᱚᱜᱼᱟ ᱟᱨ ᱪᱮᱫ?
ᱵᱚᱲᱟ ᱠᱚᱫᱚ ᱱᱟᱦᱟᱜ ᱩᱱᱟᱹᱜ ᱮᱠᱴᱟ ᱟᱞᱮ ᱥᱮᱱ ᱟᱞᱮ ᱫᱤᱥᱚᱢ ᱨᱮᱫᱚ ᱱᱟᱦᱟᱜ ᱩᱱᱟᱹᱜ ᱮᱠᱴᱟ ᱵᱟᱞᱮ ᱭᱩᱡᱽ ᱵᱟᱲᱟᱭᱟ ᱚᱱᱟᱛᱮ ᱵᱟᱲᱟᱭ ᱵᱟᱹᱱᱩᱜᱼᱟ᱾
ᱵᱚᱨᱟ ᱨᱮᱫᱚ ᱳᱱᱠᱟ ᱫᱚ ᱱᱟᱦᱟᱜ ᱚᱠᱟ ᱞᱮᱠᱟᱱᱟᱜ ᱵᱚᱨᱟ ᱠᱟᱱᱟ ᱚᱱᱟᱦᱚᱸ ᱢᱤᱫᱴᱤᱡ ᱵᱮᱯᱟᱨ ᱠᱟᱱᱟ ᱞᱟᱹᱴᱩ ᱵᱚᱨᱟ ᱨᱮᱫᱚ ᱰᱷᱮᱨ ᱜᱮ ᱥᱟᱦᱚᱵᱚᱜᱼᱟ ᱫᱤᱯᱤᱞ ᱤᱫᱤ ᱜᱟᱱᱚᱜᱼᱟ ᱟᱨ ᱢᱤᱫᱴᱤᱡ ᱵᱟᱨᱭᱟ ᱵᱚᱨᱟ ᱢᱮᱱᱟᱜᱼᱟ ᱚᱱᱟ ᱫᱚ ᱫᱤᱯᱤᱞ ᱤᱫᱤ ᱫᱚ ᱥᱚᱢᱵᱷᱚᱵᱽ ᱫᱚ ᱵᱟᱝ ᱠᱟᱱᱟ ᱚᱱᱟ ᱫᱚ ᱚᱱᱰᱮ ᱜᱮᱞᱮ ᱯᱮᱨᱮᱡᱟ ᱠᱷᱟᱹᱪᱞᱟᱹᱜ ᱛᱮ ᱤᱫᱤ ᱤᱫᱤᱛᱮ
ᱦᱮᱸ ᱪᱣ ᱜᱚᱝᱠᱮ ᱦᱮᱸ ᱢᱟᱱᱮ ᱠᱷᱮᱞᱪᱤᱞᱟᱹᱜ ᱫᱚ ᱱᱟᱦᱟᱜ ᱵᱟᱹᱞᱤᱧ ᱵᱩᱡᱷ ᱫᱟᱲᱮᱭᱟᱜ ᱠᱟᱱᱟ ᱢᱟᱱᱮ ᱠᱷᱟᱹᱪᱞᱟᱹᱜ ᱫᱚ ᱚᱠᱟᱴᱟᱜ ᱪᱚᱝ ᱱᱟᱦᱟᱜ?
ᱠᱷᱟᱹᱪᱞᱟᱹᱜ ᱠᱷᱟᱹᱪᱞᱟᱹᱜ ᱫᱚ ᱡᱟᱦᱟᱸ ᱜᱚᱝᱠᱮ ᱚᱱᱮ ᱚᱱᱮ ᱵᱚᱱ ᱵᱮᱱᱟᱣ ᱫᱚ ᱢᱟᱰ ᱨᱮᱱᱟᱜ ᱢᱟᱫ ᱡᱟᱦᱟᱸ ᱢᱟᱫ ᱫᱟᱨᱮ ᱢᱟᱜ ᱠᱟᱛᱮᱫ ᱟᱹᱰᱤ ᱱᱟᱱᱦᱟ ᱱᱟᱱᱦᱟ ᱪᱮᱦᱨᱟ ᱥᱟᱺᱦᱤᱸᱡ ᱟᱱᱟᱜ ᱠᱟᱹᱛᱩ ᱟᱞᱮ ᱫᱚ ᱱᱷᱟᱜ ᱞᱮ ᱢᱮᱛᱟᱜᱼᱟ ᱚᱱᱟ ᱠᱟᱹᱴᱟᱹᱨᱤ ᱞᱮᱠᱟᱱᱟᱜ ᱜᱮ ᱵᱩᱡᱽ ᱫᱟᱲᱮᱭᱟᱜ ᱠᱟᱱ ᱜᱮᱭᱟᱵᱤᱱ ᱡᱟᱹᱱᱤᱡ᱾ ᱚᱱ ᱦᱩᱭᱱᱟᱛᱮ ᱟᱹᱰᱤ ᱪᱮᱦᱨᱟ ᱱᱟᱱᱟ ᱱᱟᱱᱟ ᱦᱚᱭᱚ ᱠᱟᱛᱮ ᱟᱹᱰᱤ ᱪᱮᱦᱨᱟ ᱜᱟᱞᱟᱝ ᱠᱟᱛᱮ ᱚᱱᱟ ᱫᱚ ᱵᱮᱱᱟᱜᱼᱟ ᱚᱱᱮ ᱴᱩᱯᱞᱟᱹᱜ ᱞᱮᱠᱟ ᱢᱟᱱᱮ ᱪᱮᱜ ᱞᱤᱧ ᱢᱮᱱᱟ ᱢᱤᱫᱴᱤᱡ ᱚᱱᱟ ᱜᱟᱢᱞᱟ ᱥᱮ ᱤᱭᱟᱹ ᱞᱮᱠᱟ ᱞᱟᱹᱴᱩ ᱧᱚᱜ ᱢᱟᱱᱮ ᱚᱱᱠᱟᱱᱟᱜ ᱟᱠᱟᱨ ᱮᱢ ᱠᱟᱛᱮ ᱛᱮᱱ ᱵᱮᱱᱟᱣ ᱦᱩᱭᱩᱜᱼᱟ ᱚᱱᱱᱟ ᱫᱚ ᱢᱤᱫᱴᱤᱡ ᱚᱱᱟ ᱦᱩᱲᱩ ᱪᱟᱣᱞᱮ ᱟᱨᱚ ᱮᱢᱟᱱ ᱮᱢᱟᱱ ᱡᱤᱱᱤᱥ ᱠᱚ ᱤᱫᱤ ᱟᱹᱜᱩ ᱥᱩᱵᱤᱫᱷᱟ ᱜᱟᱱᱚᱜᱼᱟ ᱚᱱᱟ ᱜᱮ ᱠᱷᱟᱹᱪᱞᱟᱹᱜ ᱫᱚ
ᱦᱟᱺ ᱴᱷᱤᱠ ᱴᱷᱤᱠ ᱟᱞᱮ ᱥᱮᱱ ᱫᱚ ᱜᱚᱝᱠᱮ ᱚᱱᱟ ᱠᱚ ᱡᱤᱱᱤᱥ ᱫᱚ ᱵᱟᱹᱱᱩᱜ ᱠᱟᱜᱼᱟ ᱛᱚᱵᱮ ᱟᱞᱮ ᱫᱚ ᱡᱟᱦᱟᱸ ᱴᱩᱠᱩ ᱵᱚᱨᱟ ᱨᱮ ᱫᱤᱯᱤᱞ ᱠᱟᱛᱮᱫ ᱜᱮ ᱚᱱᱮ ᱚᱱᱮ ᱚᱱᱠᱟ ᱪ ᱚᱸᱰᱮᱞᱮ ᱩᱵᱟ
ᱟᱪᱪᱷᱟ ᱟᱹᱰᱤ ᱢᱚᱸᱡᱽ ᱠᱟᱛᱷᱟ
ᱻ
ᱛᱟᱦᱞᱮ ᱜᱚᱝᱠᱮ ᱵᱮᱱᱟᱣ ᱢᱟᱢ ᱳᱱᱠᱟ ᱯᱮ ᱵᱮᱱᱟᱣ ᱜᱮᱭᱟ
ᱦᱩᱸ
ᱦᱟᱱᱮ ᱟᱯᱮ ᱥᱩᱢᱩᱝ ᱜᱮ ᱥᱟᱶᱛᱮ ᱥᱮ ᱡᱚᱛᱚ ᱟᱛᱩᱨ ᱨᱮᱱ ᱦᱚᱲ ᱠᱚ
ᱦᱮᱸ ᱟᱞᱮ ᱱᱚᱛᱮ ᱨᱮᱱ ᱫᱚ ᱯᱨᱟᱭ ᱡᱚᱛᱚ ᱦᱚᱲᱟᱜ ᱵᱟᱲᱜᱮ ᱨᱮᱜᱮ ᱳᱱᱠᱟ ᱢᱤᱫ ᱜᱮᱵᱮᱱ ᱧᱮᱞᱟ ᱟᱨ ᱚᱱᱟ ᱫᱚ ᱢᱤᱫ ᱫᱷᱟᱣ ᱵᱮᱱ ᱵᱩᱲᱩ ᱠᱮᱫᱟ ᱥᱮ ᱚᱱᱟ ᱫᱚ ᱯᱮ ᱵᱚᱪᱷᱚᱨ ᱪᱟᱞᱟᱜ ᱛᱟᱞᱮᱭᱟ
ᱟᱺ ᱠᱷᱟᱨᱟᱯ ᱫᱚ ᱵᱟᱭ ᱠᱷᱟᱨᱟᱯ
ᱵᱟᱭ ᱠᱷᱟᱨᱟᱵᱚᱜᱼᱟ
ᱟᱸᱨ ᱪᱩᱴᱤᱭᱟᱹ ᱠᱚ ᱜᱩᱰᱩ ᱠᱚ ᱵᱟᱝᱠᱚ ᱡᱚᱢ ᱛᱮ?
ᱦᱮᱸ ᱦᱳᱭ ᱱᱩᱠᱩᱩᱜᱮ ᱢᱤᱫ ᱵᱟᱨ ᱡᱩᱫᱤ ᱠᱚ ᱵᱟᱥᱟ ᱵᱟᱲᱟᱜ ᱠᱷᱟᱱ ᱫᱚ ᱵᱟᱝᱠᱷᱟᱱ ᱫᱚ ᱚᱸᱰᱮ ᱫᱚ ᱩᱱᱟᱹᱜ ᱮᱠᱴᱟ ᱫᱚ ᱵᱟᱝ ᱠᱚ ᱫᱚ ᱩᱱᱟᱹᱜ ᱮᱠᱴᱟ ᱫᱚ ᱵᱟᱠᱚ ᱡᱚᱢ ᱛᱟᱞᱮᱭᱟ᱾
ᱦᱚᱸ ᱵᱟᱠᱷᱟᱱ ᱟᱞᱮ ᱫᱚ ᱡᱟᱦᱟᱸ ᱵᱚᱨᱟ ᱨᱮᱞᱮ ᱫᱚᱦᱚᱭᱟ ᱥᱮ ᱰᱤᱞᱞᱤ ᱨᱮ ᱚᱸᱰᱮ ᱟᱹᱰᱤ ᱟᱭᱢᱟ ᱟᱭᱢᱟ ᱜᱩᱰᱩ ᱠᱚ ᱵᱟᱥᱟᱜᱼᱟ ᱜᱮᱨᱵᱷᱩᱣᱟᱹ ᱠᱚ ᱟᱹᱰᱤ ᱜᱟᱱ ᱵᱮᱠᱟᱨ ᱜᱚᱫᱚᱜ ᱜᱮᱭᱟ ᱚᱠᱟ ᱚᱠᱟ ᱥᱚᱢᱚᱭ ᱪᱚᱝ ᱦᱤᱨᱤᱡ ᱯᱟᱹᱥᱤᱨᱚᱜᱼᱟ ᱦᱩᱲᱩ ᱡᱚᱢᱟᱠᱚ ᱦᱳᱭ ᱦᱳᱭ ᱟᱨ ᱯᱟᱹᱴᱤᱭᱟᱹ ᱠᱚᱫᱚ